ᱦᱩᱸ ᱜᱚᱢᱠᱮ ᱤᱧᱟᱹᱜ ᱟᱲᱟᱝ ᱪᱮᱫ ᱞᱮᱠᱟ ᱟᱸᱡᱚᱢᱚᱜ ᱠᱟᱱᱟ
ᱟᱸᱡᱚᱢᱚᱜ ᱠᱟᱱ ᱜᱮᱭᱟ ᱱᱟᱯᱟᱭ ᱜᱮ
ᱟᱪᱪᱷᱟ ᱟᱸᱡᱚᱢᱚᱜ ᱠᱟᱱ ᱠᱷᱟᱱ ᱢᱟ ᱟᱹᱰᱤ ᱱᱟᱯᱟᱭ ᱟᱵᱮᱱᱟᱜ ᱦᱚᱸ ᱱᱚᱜᱼᱚᱭ ᱱᱤᱛ ᱫᱷᱟᱵᱤᱡ ᱫᱚ ᱱᱟᱯᱟᱭ ᱜᱮ ᱟᱸᱡᱚᱜ ᱠᱟᱱᱟ ᱟᱫᱚ ᱚᱱᱟ ᱠᱚ ᱢᱮᱱᱟ ᱱᱚᱝᱠᱟ ᱜᱮ ᱡᱮᱢᱚᱱ ᱢᱩᱪᱟᱹᱫ ᱫᱷᱟᱵᱤᱡ ᱟᱸᱡᱚᱢᱚᱜ ᱟᱹᱰᱤ ᱱᱟᱯᱟᱭ ᱱᱟᱯᱟᱭ ᱦᱩᱭᱩᱜᱼᱟ ᱟᱨᱦᱚᱸ ᱟᱫᱚ ᱪᱮᱫ ᱠᱚ ᱢᱮᱱᱟ ᱪᱮᱫ ᱞᱮᱠᱟ ᱢᱮᱱᱟᱜ ᱵᱟᱲᱟ ᱛᱚ ᱚᱲᱟᱜ ᱠᱚᱨᱮ
ᱱᱤᱛᱚᱜ ᱦᱚ ᱱᱟᱯᱟᱭ ᱵᱟᱲᱟᱜ ᱜᱮ ᱚᱲᱟᱜ ᱠᱚᱨᱮ ᱦᱚᱸ ᱱᱟᱯᱟᱭ ᱵᱟᱲᱟ ᱜᱮ ᱟᱹᱞᱤᱧ ᱦᱚᱸ ᱱᱟᱯᱟᱭ ᱵᱟᱲᱟ ᱜᱮ ᱟᱵᱮᱱ ᱜᱮ ᱪᱮᱫ ᱞᱮᱠᱟ ᱢᱮᱱᱟᱜ ᱵᱤᱱᱟ ᱚᱲᱟᱜ ᱦᱚᱲ ᱠᱚ
ᱟᱹᱞᱤᱧ ᱦᱚᱸ ᱱᱚᱜᱼᱚᱭ ᱱᱤᱛ ᱦᱟᱹᱵᱤᱡ ᱫᱚ ᱱᱟᱯᱟᱭ ᱜᱮ ᱟᱨ ᱚᱱᱮ ᱠᱚ ᱢᱮᱱᱟ ᱱᱟᱯᱟᱭ ᱜᱮᱵᱚᱱ ᱛᱟᱦᱮᱸ ᱞᱮᱱ ᱠᱷᱟᱱ ᱜᱮ ᱟᱹᱰᱤ ᱱᱟᱯᱟᱭ ᱦᱩᱭᱩᱜᱼᱟ ᱟᱪᱪᱷᱟ ᱟᱯᱮ ᱥᱮ ᱚᱱᱛᱮ ᱛᱚᱵᱮ ᱫᱟᱜ ᱡᱟᱹᱲᱤ ᱠᱚᱫᱚ ᱪᱮᱫ ᱞᱮᱠᱟ ᱫᱟᱜ ᱮ ᱡᱟᱹᱲᱤ ᱵᱟᱲᱟᱭ ᱫᱟ ᱥᱮ ᱵᱟᱭ ᱡᱟᱹᱲᱤᱭᱫᱟ ᱥᱮ ᱪᱮᱫ ᱞᱮᱠᱟ ᱠᱟᱱᱟ ᱚᱱᱟ ᱵᱟᱨᱮᱛᱮ ᱠᱟᱛᱮ ᱜᱮ ᱫᱚᱦᱚᱭ ᱢᱮ ᱱᱚᱸᱰᱮ
ᱡᱟᱹᱲᱤ ᱵᱟᱲᱟᱭᱮᱫ ᱜᱮᱭᱟ ᱟᱫᱚ ᱱᱚᱝᱠᱟ ᱡᱳᱨ ᱥᱟᱺᱦᱤᱡ ᱫᱚ ᱵᱟᱭ ᱡᱟᱹᱲᱤᱭ ᱮᱫᱟ ᱱᱚᱝᱠᱟ ᱡᱷᱤᱯᱤᱨ ᱡᱷᱤᱯᱤᱨ ᱡᱷᱤᱯᱤᱨ ᱡᱷᱤᱯᱤᱨ ᱜᱮ ᱡᱟᱹᱲᱤᱭᱮᱫᱼᱟ ᱱᱚᱝᱠᱟ ᱟᱨ ᱨᱚᱦᱚᱭ ᱠᱚ ᱚᱱᱟᱛᱮ ᱦᱟᱸᱜ ᱵᱟᱞᱮ ᱨᱚᱦᱚᱭ ᱦᱟᱛᱟᱲ ᱟᱠᱟᱫᱟ ᱟᱞᱮ ᱫᱚ᱾
ᱟᱪᱪᱷᱟ᱾
ᱡᱟᱹᱥᱛᱤ ᱧᱚᱜ ᱵᱟᱭ ᱡᱟᱲᱮᱤ ᱟᱞᱮ ᱠᱟᱱᱟ᱾
ᱟᱪᱪᱷᱟ ᱟᱨ ᱱᱚᱜᱼᱚᱭ ᱟᱞᱮ ᱥᱮᱫ ᱦᱚᱸ ᱚᱱᱠᱟ ᱠᱟᱱ ᱜᱮᱭᱟ ᱢᱮᱛᱟᱜ ᱢᱮ ᱡᱟᱹᱥᱛᱤ ᱡᱟᱥᱛᱤ ᱫᱚᱭ ᱡᱟᱹᱲᱤᱭᱮᱫ ᱠᱟᱱ ᱜᱮᱭᱟ ᱟᱫᱚ ᱱᱚᱜᱚᱭ ᱱᱚᱝᱠᱟ ᱡᱷᱤᱯᱤᱨ ᱡᱷᱤᱯᱤᱨ ᱜᱮ ᱟᱫᱚ ᱞᱟᱦᱟ ᱞᱟᱦᱟ ᱚᱠᱟ ᱫᱟᱜ ᱵᱟᱲᱟ ᱠᱮᱫᱟ᱾ ᱟᱨ ᱯᱮᱨᱮᱡ ᱵᱟᱲᱟᱭᱮᱱ ᱛᱮ ᱚᱱᱟ ᱟᱫᱚᱢ ᱚᱠᱚᱭ ᱠᱚᱣᱟᱜ ᱜᱟᱹᱪᱷᱤ ᱠᱚᱦᱚᱸ ᱞᱟᱹᱴᱩ ᱜᱮ ᱛᱟᱦᱮᱸ ᱠᱟᱱᱟ ᱛᱚ ᱩᱱᱠᱩ ᱫᱚᱠᱚ ᱨᱚᱦᱚᱭ ᱵᱟᱲᱟ ᱠᱮᱫᱟ᱾ ᱥᱮ ᱨᱚᱦᱚᱭ ᱠᱚ ᱮᱦᱚᱵ ᱵᱟᱲᱟᱣ ᱟᱠᱟᱱᱟ ᱟᱨ ᱠᱚ ᱟᱫᱚᱢ ᱦᱚᱲ ᱫᱚᱠᱚ ᱨᱚᱦᱚᱭ ᱪᱟᱵᱟ ᱵᱟᱲᱟ ᱠᱮᱫᱟ᱾ ᱟᱨ ᱟᱫᱚᱢ ᱟᱫᱚᱢ ᱦᱚᱲ ᱦᱟᱸᱜ ᱢᱮᱛᱟᱜ ᱢᱮ ᱚᱠᱚᱭ ᱠᱚᱫᱚ ᱩᱱᱟᱹᱜ ᱡᱟᱹᱥᱛᱤ ᱫᱟᱜ ᱵᱟᱝ ᱯᱮᱨᱮᱡ ᱵᱟᱲᱟ ᱟᱠᱟᱱ ᱛᱠᱚᱣᱟ ᱥᱮ ᱜᱷᱟᱴᱟ ᱜᱷᱩᱴᱩ ᱠᱚ ᱢᱮᱱᱟᱜ ᱛᱟᱠᱚᱣᱟ ᱛᱚ ᱩᱱᱠᱩ ᱫᱚ ᱟᱹᱣᱨᱤ ᱠᱚ ᱨᱚᱦᱚᱭᱟ᱾ ᱟᱪᱪᱷᱟ ᱟᱯᱮ ᱥᱮᱱ ᱨᱮᱫᱚ ᱦᱩᱲᱩ ᱨᱚᱦᱚᱭ ᱠᱚ ᱮᱦᱚᱵ ᱵᱟᱲᱟᱭᱮᱱᱟ ᱥᱮ ᱟᱹᱣᱨᱤ ᱠᱚ ᱮᱦᱚᱵᱼᱟ?
ᱮᱦᱚᱵ ᱟᱠᱟᱫ ᱜᱮᱭᱟ ᱠᱚ ᱱᱚᱝᱠᱟ ᱵᱟᱹᱭᱦᱟᱹᱲ ᱛᱮᱫ ᱵᱟᱹᱭᱦᱟᱹᱲ ᱪᱮᱫ ᱠᱚ ᱮᱦᱚᱵ ᱟᱠᱟᱫᱟ ᱢᱟᱱᱮ ᱳᱭ ᱥᱟᱹᱛ ᱠᱟᱜ ᱜᱮᱭᱟ ᱠᱚ ᱦᱟᱸᱜ ᱟᱨ ᱠᱤᱪᱷᱩ ᱜᱟᱱ ᱱᱚᱝᱠᱟ ᱴᱚᱯᱨᱟ ᱵᱟᱠᱤ ᱢᱮᱱᱟᱜᱼᱟ᱾
ᱦᱮᱸ ᱚᱱᱠᱟ ᱜᱮ ᱟᱫᱚᱢ ᱟᱫᱚᱢ ᱴᱷᱮᱱ ᱴᱮᱯᱨᱟ ᱴᱚᱯᱨᱟ ᱵᱟᱹᱠᱤ ᱛᱟᱦᱮᱱ ᱜᱮᱭᱟ᱾ ᱟᱪᱪᱷᱟ ᱱᱚᱣᱟ ᱜᱟᱞᱢᱟᱨᱟᱣ ᱜᱟᱞᱢᱟᱨᱟᱣ ᱛᱮᱜᱤᱧ ᱫᱤᱥᱟᱹ ᱠᱮᱫᱟ ᱱᱮᱛᱟᱨ ᱠᱟᱛᱮ ᱟᱹᱰᱤ ᱡᱟᱹᱥᱛᱤᱧ ᱧᱮᱞ ᱮᱫᱟ ᱵᱚᱞᱮ ᱜᱟᱹᱭ ᱰᱟᱝᱨᱟ ᱠᱟᱰᱟ ᱱᱟᱦᱮᱞ ᱵᱟᱫ ᱠᱟᱛᱮ ᱡᱟᱹᱛᱤ ᱱᱚᱜᱚᱭ ᱟᱞᱮ ᱥᱮᱫ ᱫᱚ ᱰᱟᱠᱴᱟᱨ ᱜᱟᱹᱰᱤᱡ ᱛᱮᱠᱚ ᱥᱤᱭᱮᱫ ᱠᱟᱱᱟ ᱟᱪᱪᱷᱟ ᱟᱯᱮ ᱥᱮᱱᱟᱜ ᱠᱷᱚᱵᱚᱨ ᱦᱚᱸ ᱞᱟᱹᱭ ᱛᱟᱞᱟᱝ ᱢᱮ ᱱᱮᱛᱟᱨ ᱠᱟᱛᱮ ᱫᱚ ᱜᱟᱹᱭ ᱰᱟᱝᱨᱟ ᱠᱟᱰᱟ ᱱᱟᱦᱮᱞ ᱛᱮᱠᱚ ᱥᱤᱭᱚᱜ ᱠᱟᱱᱟ ᱥᱮ ᱴᱮᱠᱴᱟᱨ ᱜᱟᱰᱤ ᱠᱚᱛᱮ ᱜᱮ
ᱟᱞᱮ ᱫᱚ ᱱᱚᱝᱠᱟ ᱟᱞᱮ ᱫᱚ ᱱᱚᱝᱠᱟ ᱰᱟᱝᱨᱟ ᱛᱮᱜᱮ ᱞᱮ ᱥᱤᱭᱳᱜᱼᱟ᱾ ᱱᱚᱝᱠᱟ ᱴᱨᱟᱠᱴᱟᱨ ᱠᱚ ᱩᱱᱟᱹᱜ ᱫᱚ ᱦᱟᱸᱜ ᱵᱟᱞᱮ ᱞᱟᱜᱟᱣᱟ ᱚᱱᱠᱟ ᱱᱟᱦᱮᱞ ᱛᱮᱜᱮ ᱱᱚᱝᱠᱟ ᱞᱟᱹᱴᱩ ᱞᱟᱹᱴᱩ ᱰᱟᱝᱨᱟ ᱠᱚ ᱢᱮᱱᱟᱜ ᱠᱚᱣᱟ ᱱᱟᱦᱮᱞ ᱛᱮᱜᱮ ᱟᱫᱚ ᱚᱱᱠᱟ ᱦᱟᱸᱜ ᱡᱟᱭᱜᱟ ᱠᱚᱦᱚᱸ ᱵᱟᱹᱱᱩᱜᱼᱟ ᱱᱚᱝᱠᱟ ᱱᱟᱦᱮᱞ ᱛᱮᱜᱮ ᱦᱩᱭᱩᱜᱼᱟ᱾ ᱱᱚᱝᱠᱟ ᱦᱩᱰᱤᱧ ᱦᱩᱰᱤᱧ ᱜᱮ ᱠᱷᱮᱛ ᱠᱟᱱ ᱛᱟᱞᱮᱭᱟ
ᱟᱪᱪᱷᱟ᱾
ᱦᱳᱭ᱾
ᱚᱱᱠᱟ ᱠᱟᱱ ᱜᱮᱭᱟ ᱚᱱᱮ ᱠᱚ ᱢᱟᱱᱮ ᱡᱟᱭᱜᱟ ᱡᱟᱭᱜᱟ ᱛᱮ ᱪᱮᱫ ᱞᱮᱠᱟ ᱠᱷᱮᱛ ᱠᱚᱦᱚᱸ ᱛᱟᱦᱮᱱᱟ᱾ ᱥᱮ ᱚᱱᱠᱟ ᱡᱟᱦᱱᱟᱜ ᱛᱟᱦᱮᱸᱱᱟ ᱛᱚ ᱚᱱᱠᱟᱜᱮ ᱪᱟᱥᱵᱟᱥ ᱦᱚᱸ ᱦᱩᱭᱩᱜᱼᱟ᱾ ᱟᱫᱚ ᱟᱞᱮ ᱥᱮᱫ ᱡᱠᱷᱚᱱ ᱠᱷᱚᱱᱮᱢ ᱧᱮᱞᱟ ᱛᱚ ᱟᱞᱮ ᱥᱮᱫ ᱦᱚᱸ ᱱᱚᱜᱼᱚᱭ ᱢᱮᱛᱟᱜ ᱢᱮ ᱟᱹᱰᱤ ᱡᱟᱹᱥᱛᱤ ᱛᱮᱜᱮ ᱱᱚᱜᱼᱚᱭ ᱡᱟᱹᱥᱛᱤ ᱜᱟᱹᱰᱤ ᱴᱮᱠᱴᱟᱨ ᱛᱮᱠᱚ ᱥᱤᱭᱮᱜ ᱠᱟᱱᱟ ᱛᱚ ᱜᱮᱫ ᱥᱚᱢᱚᱭ ᱜᱮᱫ ᱢᱮ ᱛᱤ ᱛᱮ᱾ ᱯᱷᱤᱨ ᱤᱱᱟᱹ ᱵᱟᱫᱽ ᱫᱚ ᱢᱮᱛᱟᱜ ᱢᱮ ᱜᱟᱹᱰᱤ ᱨᱮ ᱵᱷᱚᱨᱟᱣ ᱜᱚᱫ ᱠᱟᱜ ᱢᱮ ᱠᱷᱟᱹᱞᱤ ᱦᱩᱱᱩ ᱢᱚᱛᱚ ᱚᱲᱟᱜ ᱟᱹᱜᱩᱭ ᱢᱮ ᱱᱚᱣᱟ ᱦᱚᱸ ᱟᱹᱰᱤ ᱡᱟᱹᱥᱛᱤ ᱟᱞᱮ ᱥᱮᱫ ᱤᱧ ᱧᱮᱞ ᱮᱫᱟ ᱦᱩᱭᱩᱜ ᱠᱟᱱᱟ᱾ ᱟᱫᱚ ᱦᱟᱸᱜ ᱚᱠᱚᱭ ᱠᱚᱨᱮᱱ ᱜᱟᱹᱭ ᱰᱟᱝᱜᱽᱨᱟ ᱠᱚ ᱢᱮᱱᱟᱜ ᱠᱚᱣᱟ ᱩᱱᱠᱩ ᱫᱚᱠᱚ ᱟᱹᱴᱤ ᱠᱟᱛᱮᱜ ᱚᱲᱟᱜ ᱠᱚ ᱟᱹᱜᱩᱭᱮᱫᱟ ᱦᱟᱸᱜ ᱟᱨ ᱚᱲᱟᱜ ᱨᱮ ᱚᱸᱰᱮ ᱠᱚ ᱫᱟᱞ ᱮᱫᱟ ᱫᱟᱞ ᱠᱟᱛᱮᱫ ᱢᱮᱛᱟᱜ ᱢᱮ ᱚᱱᱟ ᱵᱩᱥᱩᱵ ᱫᱚᱠᱚ ᱡᱚᱜᱟᱣ ᱠᱟᱜ ᱠᱟᱱᱟ᱾ ᱟᱪᱪᱷᱟ ᱟᱯᱮᱱᱥᱮᱫ ᱫᱚ ᱚᱱᱟ ᱜᱟᱹᱰᱤ ᱛᱮᱜᱮ ᱦᱩᱲᱩ ᱠᱚᱫᱚ ᱠᱚ ᱜᱮᱫ ᱦᱚᱪᱚᱭᱮᱫᱟ ᱥᱮ ᱪᱮᱫ ᱞᱮᱠᱟ ᱠᱟᱱᱟ?
ᱵᱟ ᱵᱟ ᱟᱞᱮ ᱫᱚ ᱱᱚᱝᱠᱟ ᱤᱨ ᱜᱮ ᱱᱚᱝᱠᱟ ᱠᱟᱹᱢᱤᱱ ᱠᱚᱨᱮ ᱞᱟᱜᱟᱣ ᱠᱚᱣᱟ ᱟᱞᱮ ᱫᱚ ᱤᱨ ᱜᱮ ᱦᱟᱸᱜ ᱟᱞᱮ ᱥᱮᱱ ᱫᱚ ᱱᱚᱝᱠᱟᱱ ᱟᱞᱮ ᱥᱮᱫ ᱫᱚ ᱱᱚᱝᱠᱟ ᱵᱟᱝ ᱧᱮᱞ ᱟᱠᱟᱱᱟ ᱱᱚᱝᱠᱟ ᱢᱮᱥᱤᱱ ᱠᱚ ᱫᱚ
ᱟᱪᱪᱷᱟ, ᱟᱞᱮ ᱥᱮᱫ ᱫᱚ ᱱᱚᱜᱼᱚᱭ ᱟᱹᱰᱤ ᱡᱟᱹᱥᱛᱤ ᱚᱱᱠᱟ ᱧᱮᱞᱚᱜᱚᱜ ᱠᱟᱱᱟ᱾ ᱟᱨ ᱤᱱᱟᱹ ᱵᱟᱫᱽ ᱠᱟᱛᱮᱫ ᱟᱞᱮ ᱥᱮᱫ ᱮᱢ ᱧᱮᱞᱟ ᱡᱚᱠᱷᱚᱱ ᱱᱚᱣᱟ ᱦᱩᱲᱩ ᱵᱟᱫᱽ ᱠᱟᱛᱮᱫ ᱦᱚᱸ ᱟᱹᱰᱤ ᱜᱟᱱ ᱜᱮ ᱪᱟᱥ ᱵᱟᱥ ᱦᱩᱭᱩᱜ ᱠᱟᱱᱟ᱾ ᱦᱩᱲᱩ ᱥᱟᱶ ᱥᱟᱶᱛᱮ ᱟᱞᱮ ᱥᱮᱫ ᱫᱚ ᱱᱚᱜᱚᱭ ᱨᱟᱢᱵᱽᱲᱟ ᱠᱚᱦᱚᱸ ᱠᱚ ᱮᱨ ᱵᱟᱲᱟᱭᱟ ᱟᱹᱰᱤ ᱜᱟᱱ ᱜᱮ ᱢᱮᱛᱟᱜ ᱢᱮ ᱦᱩᱲᱩ ᱠᱷᱚᱱᱮᱢ ᱨᱚᱦᱚᱭ ᱠᱮᱫᱟ ᱛᱚ ᱛᱚᱠᱷᱚᱱ ᱜᱮ ᱚᱱᱟ ᱫᱚ ᱯᱤᱰᱷᱟᱹ ᱯᱤᱰᱷᱟᱹ ᱯᱤᱰᱷᱟᱹ ᱛᱮ ᱥᱮ ᱵᱟᱲᱜᱮ ᱠᱚᱨᱮ ᱦᱚᱸ ᱥᱮ ᱵᱚᱞᱮ ᱡᱟᱦᱟᱸ ᱴᱷᱮᱡ ᱚᱱᱠᱟ ᱜᱷᱩᱴᱩ ᱧᱚᱜ ᱨᱮ ᱠᱷᱮᱛ ᱢᱮᱱᱟᱜ ᱟᱠᱟᱫᱟ ᱚᱸᱰᱮ ᱫᱚ ᱨᱟᱢᱲᱟ ᱠᱚ ᱟᱹᱰᱤ ᱡᱟᱹᱥᱛᱤ ᱠᱚ ᱮᱨ ᱵᱟᱲᱟ ᱠᱟᱜᱼᱟ᱾ ᱟᱨ ᱚᱱᱟ ᱫᱟᱹᱞ ᱟᱹᱰᱤ ᱜᱮ ᱥᱤᱵᱤᱞ ᱵᱩᱡᱷᱟᱹᱜ ᱛᱮ ᱚᱱᱟ ᱜᱮ ᱪᱟᱥᱵᱟᱥ ᱦᱩᱭᱩᱜᱼᱟ᱾ ᱟᱪᱪᱷᱟ ᱟᱯᱮ ᱥᱮᱫ ᱫᱚ ᱨᱟᱢᱵᱽᱲᱟ ᱠᱚᱫᱚ ᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ?
ᱦᱳᱭ ᱪᱟᱥ ᱜᱮᱭᱟ ᱠᱚ ᱪᱟᱥ ᱵᱟᱲᱟᱭ ᱜᱮᱭᱟ ᱠᱚ᱾ ᱟᱞᱮ ᱫᱚ ᱦᱟᱸᱜ ᱵᱟᱞᱮ ᱪᱟᱥ ᱜᱮᱭᱟ ᱟᱞᱮ ᱫᱚ ᱚᱱᱟ ᱫᱚ ᱦᱟᱸᱜ᱾ ᱚᱱᱠᱟ ᱮᱴᱟᱜ ᱦᱚᱲ ᱠᱚ ᱫᱚᱢᱮ ᱠᱚ ᱪᱟᱥ ᱜᱮᱭᱟ ᱱᱚᱛᱮ ᱫᱚ ᱦᱳᱭ ᱱᱚᱝᱠᱟ ᱚᱱᱟ ᱠᱷᱚᱥᱞᱟ ᱠᱚ ᱦᱳᱭ ᱚᱱᱟ ᱠᱚ ᱦᱟᱜ
ᱟᱪᱪᱷᱟ
ᱱᱚᱝᱠᱟ ᱨᱚᱦᱚᱭ ᱞᱮᱫᱟᱞᱮ ᱱᱚᱝᱠᱟ ᱦᱩᱲᱩ ᱨᱚᱦᱚᱭ ᱢᱟᱲᱟᱝ ᱨᱚᱦᱚᱭ ᱞᱮᱫᱟᱞᱮ ᱱᱚᱝᱠᱟ ᱢᱩᱜᱽ ᱰᱟᱹᱞ ᱠᱚ
ᱦᱮᱸ
ᱦᱳᱭ ᱚᱱᱟ ᱨᱮ
ᱟᱫᱚ ᱟᱞᱮ ᱥᱮᱫ ᱦᱚᱸ ᱱᱚᱜᱼᱚᱭ ᱟᱹᱰᱤ ᱜᱟᱱ ᱜᱮ ᱚᱱᱟ ᱠᱚᱢᱟ ᱪᱟᱥᱵᱟᱥ ᱦᱩᱭᱩᱜ ᱨᱟᱢᱲᱟ ᱠᱚ ᱠᱟᱹᱧ ᱞᱟᱹᱭ ᱠᱮᱫᱟ ᱟᱨ ᱤᱱᱟᱹ ᱠᱚ ᱡᱚᱠᱷᱚᱱ ᱵᱟᱫ ᱦᱩᱭᱩᱜᱼᱟ ᱛᱚ ᱤᱱᱟᱹ ᱵᱟᱫᱽ ᱚᱱᱟᱞᱮ ᱨᱟᱠᱟᱵ ᱪᱟᱵᱟᱭᱟ ᱛᱚ ᱚᱱᱟᱫᱚ ᱢᱮᱛᱟᱜ ᱢᱮ ᱵᱷᱳᱴ ᱞᱮ ᱮᱨᱟ ᱢᱟᱥᱞᱤ ᱨᱮ ᱢᱟᱹᱥᱨᱤ ᱞᱮ ᱮᱨᱟ ᱥᱮ ᱠᱤᱥᱟᱹᱨ ᱞᱮ ᱮᱨᱟ ᱟᱨ ᱵᱷᱩᱴ ᱟᱨ ᱢᱟᱹᱥᱨᱤ ᱫᱚ ᱟᱨ ᱛᱩᱲᱤ ᱥᱮ ᱜᱩᱦᱩᱢ ᱱᱚᱣᱟ ᱠᱚ ᱯᱮᱭᱟ ᱡᱤᱱᱤᱥ ᱥᱮ ᱯᱩᱱᱭᱟ ᱡᱤᱱᱤᱥ ᱢᱮᱱᱟᱜᱼᱟ ᱚᱱᱟ ᱫᱚ ᱥᱤ ᱠᱟᱛᱮᱫ ᱞᱮ ᱮᱨᱻᱞᱟ ᱮᱨᱟ ᱦᱟᱸᱜ ᱟᱨ ᱵᱟᱹᱠᱤ ᱚᱠᱟ ᱴᱤᱥᱤ ᱢᱮᱱᱟᱜᱼᱟ ᱜᱷᱟᱝᱜᱨᱟ ᱦᱩᱭᱱᱟ ᱥᱮ ᱢᱮᱛᱟᱜ ᱢᱮ ᱱᱚᱣᱟ ᱠᱤᱥᱟᱹᱨᱤ ᱦᱩᱭᱱᱟ ᱱᱚᱣᱟ ᱫᱚ ᱮᱭᱥᱮ ᱜᱮᱞᱮ ᱮᱨ ᱠᱟᱜᱼᱟ ᱟᱫᱚ ᱟᱯᱮᱥᱮᱫ ᱦᱟᱸᱜ ᱱᱚᱣᱟ ᱠᱚ ᱪᱮᱫ ᱞᱮᱠᱟᱼᱼ ᱠᱚ ᱮᱨᱟ ᱥᱮ ᱵᱟᱠᱚ ᱮᱨ ᱵᱟᱲᱟᱭ ᱜᱮᱭᱟ ᱱᱚᱣᱟ ᱵᱷᱳᱴ ᱢᱟᱹᱥᱨᱤ ᱠᱤ ᱥᱟᱹᱨᱤ ᱜᱩᱦᱩᱢ ᱛᱩᱲᱤ
ᱮᱨ ᱜᱮᱭᱟ ᱠᱚ ᱚᱱᱟ ᱠᱚ ᱜᱚᱦᱚᱢ ᱫᱚ ᱦᱟᱸᱜ ᱵᱟᱝᱠᱚ ᱮᱨᱟ ᱟᱞᱮ ᱥᱮᱱ ᱫᱚ ᱦᱟᱸᱜ ᱟᱨ ᱡᱟᱦᱟᱸᱞᱮᱵᱮᱱ ᱞᱟᱹᱭ ᱠᱮᱜᱼᱟ ᱠᱟᱹᱥᱟᱹᱨᱤ ᱚᱱᱟ ᱫᱚ ᱮᱨ ᱜᱮᱭᱟ ᱠᱚ ᱚᱱᱟ ᱠᱚᱫᱚ ᱜᱚᱦᱚᱢ ᱫᱚ ᱱᱚᱝᱠᱟ ᱵᱟᱞᱮᱧ ᱧᱮᱞ ᱵᱟᱲᱟᱣ ᱠᱟᱫᱟ ᱟᱞᱮ ᱥᱮᱫ ᱵᱟᱝ
ᱦᱮᱸ
ᱢᱟᱲᱟᱝ ᱛᱮ ᱧᱮᱞ ᱵᱟᱲᱟᱜ ᱠᱟᱱ ᱛᱟᱦᱮᱸᱫ ᱟᱫᱚ ᱱᱮᱛᱟᱨ ᱦᱚᱸ ᱱᱚᱝᱠᱟ ᱵᱟᱝᱠᱚ ᱮᱨ ᱵᱟᱲᱟᱭ ᱫᱟ ᱚᱱᱟ ᱠᱚᱫᱚ ᱟᱯᱮ ᱥᱮᱱ ᱫᱚ ᱱᱚᱝᱠᱟ ᱮᱨ ᱵᱟᱲᱟᱭ ᱜᱮᱭᱟ ᱠᱚ ᱵᱟᱝ
ᱦᱮᱸ ᱟᱞᱮᱥᱮᱫ ᱫᱚ ᱱᱚᱜᱼᱚᱭ ᱜᱩᱦᱩᱢ ᱠᱚᱦᱚᱸ ᱟᱹᱰᱤ ᱜᱟᱱ ᱠᱚ ᱮᱨᱟ
ᱚ ᱟᱪᱪᱷᱟ ᱟᱪᱪᱷᱟ
ᱟᱨ ᱤᱱᱟᱹ ᱵᱟᱫ ᱠᱟᱛᱮᱫ ᱦᱚᱸ ᱱᱚᱜᱼᱚᱭ ᱟᱭᱢᱟ ᱜᱟᱱ ᱜᱮ ᱪᱟᱥᱵᱟᱥ ᱦᱩᱭᱩᱜᱼᱟ ᱛᱩᱲᱤ ᱠᱚ ᱴᱤᱥᱤ ᱠᱚ ᱱᱚᱣᱟ ᱠᱚᱦᱚᱸ ᱟᱹᱰᱤ ᱠᱟᱡᱟᱠ ᱜᱮᱠᱚ ᱮᱨ ᱵᱟᱲᱟᱭ ᱜᱮᱭᱟ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱟᱞᱮ ᱥᱮᱫ ᱫᱚ ᱟᱹᱰᱤ ᱜᱟᱱ ᱜᱮ ᱪᱟᱥᱵᱟᱥ ᱦᱩᱭᱩᱜᱼᱟ ᱢᱮᱛᱟᱜ ᱢᱮ ᱚᱱᱟ ᱨᱟᱦᱮᱲ ᱠᱚᱦᱚᱸ ᱠᱚ ᱪᱟᱥ ᱵᱟᱲᱟ ᱠᱟᱜᱼᱟ ᱚᱱᱟ ᱫᱚ ᱨᱟᱪᱟ ᱨᱮᱦᱚᱸᱠᱚ ᱨᱚᱼᱫᱟᱨᱮ ᱠᱟᱜᱼᱟ ᱥᱮ ᱵᱟᱹᱭᱦᱟᱹᱲ ᱨᱮᱦᱚᱸ ᱠᱚ ᱮᱨ ᱠᱟᱜᱼᱟ ᱥᱮ ᱢᱮᱛᱟᱜ ᱢᱮ ᱜᱟᱹᱰᱤᱭᱟᱹ ᱯᱤᱸᱰᱟᱹ ᱨᱮᱦᱚᱸ ᱧᱮᱞ ᱠᱟᱜ ᱠᱚᱣᱟ ᱪᱟᱥ ᱵᱟᱲᱟᱭ ᱜᱮᱭᱟ ᱟᱪᱪᱷᱟ ᱟᱯᱮᱥᱮᱫ ᱚᱱᱛᱮ ᱫᱚ ᱨᱟᱦᱮᱲ ᱫᱚᱠᱚ ᱪᱟᱥ ᱵᱟᱲᱟᱭᱟ ᱥᱮ ᱵᱟᱠᱚ ᱪᱟᱥ ᱵᱟᱲᱟᱭᱟ
ᱦᱳᱭ ᱪᱟᱥ ᱵᱟᱲᱟᱭ ᱜᱮᱭᱟ ᱠᱚ ᱚᱱᱠᱟ ᱵᱟᱲᱜᱮ ᱠᱚᱨᱮ ᱚᱝᱠᱟ ᱡᱚᱢ ᱵᱟᱲᱟ ᱞᱟᱹᱜᱤᱫ
ᱟᱪᱪᱷᱟ
ᱛᱯᱚᱨᱮ ᱱᱚᱠᱟ ᱚᱱᱟ ᱦᱳᱭ ᱦᱳᱭ ᱦᱳᱭ ᱱᱚᱝᱠᱟ ᱫᱟᱹᱞ ᱵᱟᱲᱟ ᱠᱟᱛᱮ ᱱᱚᱝᱠᱟ ᱩᱛᱩ ᱵᱟᱲᱟ
ᱟᱪᱪᱷᱟ ᱚᱱᱠᱟ ᱠᱟᱱ ᱜᱮᱭᱟ ᱱᱚᱜᱼᱚᱭ ᱟᱞᱮ ᱥᱮᱫ ᱦᱚᱸ ᱡᱮ ᱚᱱᱟ ᱨᱟᱦᱮᱲ ᱠᱚᱠᱚ ᱪᱟᱥ ᱵᱟᱲᱟᱭ ᱜᱮᱭᱟ ᱟᱨ ᱡᱚᱢ ᱵᱟᱲᱟ ᱦᱚᱸ ᱚᱱᱟ ᱠᱚ ᱢᱮᱱᱟ ᱵᱚᱪᱷᱚᱨ ᱨᱮ ᱡᱚᱢ ᱫᱚ ᱟᱹᱰᱤ ᱞᱟᱹᱠᱛᱤ ᱜᱮᱭᱟ ᱱᱚᱣᱟ ᱨᱟᱦᱮᱲ ᱠᱚᱫᱚ ᱟᱨ ᱤᱱᱟᱹ ᱵᱟᱫᱽ ᱠᱟᱛᱮᱫ ᱡᱚᱠᱷᱚᱱ ᱤᱧ ᱧᱮᱞ ᱠᱟᱫᱟ ᱟᱞᱮᱥᱮᱫ ᱞᱟᱦᱟᱛᱮᱧ ᱫᱤᱥᱟᱹᱭ ᱫᱟ ᱟᱹᱰᱤ ᱡᱟᱹᱥᱛᱤ ᱱᱚᱜᱼᱚᱭ ᱡᱚᱸᱰᱨᱟ ᱠᱚᱦᱚᱸ ᱞᱮ ᱪᱟᱥᱮᱫ ᱠᱟᱱ ᱛᱟᱦᱮᱱᱟ ᱟᱫᱚ ᱱᱮᱛᱟᱨ ᱠᱟᱛᱮᱜ ᱵᱟᱭ ᱵᱟᱭ ᱛᱮ ᱡᱚᱱᱰᱨᱟ ᱪᱟᱥ ᱦᱚᱞᱮ ᱠᱚᱢ ᱧᱚᱜ ᱠᱟᱫᱟ ᱮᱱᱛᱮ ᱡᱚᱱᱰᱨᱟ ᱡᱚᱠᱷᱚᱱᱮᱢ ᱪᱟᱥᱟ ᱛᱚ ᱟᱹᱰᱤ ᱜᱟᱱ ᱜᱮ ᱯᱩᱭ ᱦᱩᱭᱩᱜᱼᱟ ᱯᱩ ᱫᱚ ᱰᱟᱸᱰᱟ ᱠᱚ ᱦᱟᱥᱩᱣᱟ ᱥᱮ ᱛᱩᱨ ᱜᱮ ᱟᱨ ᱚᱱᱟᱫᱚ ᱯᱩ ᱫᱚ ᱡᱩᱛᱩᱜᱼᱟ ᱟᱨ ᱚᱱᱟᱛᱮ ᱟᱰᱤ ᱡᱟᱹᱥᱛᱤ ᱱᱮᱛᱟᱨ ᱚᱱᱠᱟ ᱪᱟᱥᱼᱵᱟᱥ ᱵᱟᱝ ᱦᱩᱭᱩᱜ ᱠᱟᱱᱟ ᱡᱚᱸᱰᱨᱟ ᱠᱚ ᱟᱪᱪᱷᱟ ᱟᱯᱮ ᱥᱮᱱᱟᱜ ᱠᱷᱚᱵᱚᱨ ᱠᱚ ᱞᱟᱹᱭ ᱛᱟᱞᱟᱝ ᱢᱮ ᱡᱟᱹᱟᱥᱛᱤ ᱚᱱᱟ ᱡᱚᱸᱰᱨᱟ ᱠᱚ ᱪᱟᱥ ᱵᱟᱲᱟᱭ ᱜᱮᱭᱟ ᱥᱮ ᱵᱟᱠᱚ ᱪᱟᱥ
ᱦᱳᱭ ᱡᱚᱱᱰᱨᱟ ᱫᱚ ᱪᱟᱥ ᱜᱮᱭᱟ ᱠᱚ ᱱᱚᱝᱠᱟ ᱟᱞᱮᱥᱮᱱ ᱫᱚ ᱦᱟᱜ ᱱᱚᱝᱠᱟ ᱵᱟᱨ ᱫᱷᱟᱣ ᱡᱚᱸᱰᱨᱟ ᱫᱚ ᱦᱟᱜ ᱮ ᱱᱚᱜ ᱚᱭ ᱡᱮᱢᱚᱱ ᱱᱤᱛᱚᱜ ᱟᱜ ᱨᱚᱦᱚᱭ ᱠᱟᱫᱟᱞᱮ ᱦᱟᱸᱜ ᱟᱨ ᱢᱤᱫ ᱫᱷᱟᱣ ᱞᱮ ᱨᱚᱦᱚᱭᱟ
ᱟᱪᱪᱷᱟ ᱚᱱᱠᱟ ᱠᱟᱱ ᱜᱮᱭᱟ ᱡᱟᱜᱟ ᱡᱟᱜᱟ ᱫᱚ ᱚᱱᱮ ᱠᱚ ᱢᱮᱱᱟ ᱵᱚᱞᱮ ᱪᱮᱫ ᱞᱮᱠᱟ ᱫᱟᱜ ᱨᱮᱭᱟᱜ ᱥᱩᱵᱤᱫᱷᱟ ᱚᱱᱠᱟ ᱜᱮ ᱪᱟᱥ ᱵᱟᱥ ᱦᱩᱭᱩᱜᱼᱟ ᱟᱨ ᱜᱷᱟᱴᱟ ᱜᱷᱩᱴᱩ ᱠᱟᱜ ᱠᱷᱟᱭ ᱜᱷᱟᱴᱟ ᱜᱷᱟᱴᱟ ᱥᱮ ᱢᱮᱱ ᱠᱮᱭᱟ ᱦᱟᱥᱟ ᱡᱟᱭᱜᱟ ᱦᱚᱸ ᱪᱮᱫ ᱞᱮᱠᱟ ᱛᱟᱦᱮᱱᱟ ᱚᱱᱟ ᱦᱤᱥᱟᱹᱵ ᱛᱮᱦᱚᱸ ᱪᱟᱥ ᱵᱟᱥ ᱦᱩᱭᱩᱜᱼᱟ ᱟᱫᱚ ᱟᱞᱮᱥᱮᱫ ᱡᱚᱠᱷᱚᱱᱮᱢ ᱧᱮᱞᱟ ᱛᱚ ᱡᱚᱸᱱᱰᱨᱟ ᱠᱚᱫᱚ ᱱᱚᱜ ᱟᱹᱰᱤ ᱜᱟᱱ ᱜᱮᱞᱮ ᱪᱟᱥ ᱵᱟᱲᱟᱭ ᱠᱟᱱ ᱛᱟᱦᱮᱱᱟ ᱱᱮᱛᱟᱨ ᱵᱟᱹᱭ ᱠᱚᱢ ᱧᱚᱜ ᱠᱟᱱᱟ ᱟᱨ ᱡᱚ ᱱᱮᱛᱟᱨ ᱵᱟᱛ ᱠᱟᱛᱮ ᱱᱮᱛᱟᱨ ᱟᱞᱮᱥᱮᱫ ᱫᱚ ᱱᱚᱜᱼᱚᱭ ᱟᱪᱷᱟ ᱡᱚᱸᱰᱨᱟ ᱤᱭᱟᱹ ᱜᱟᱞᱢᱟᱨᱟᱣ ᱜᱟᱞᱢᱟᱨᱟᱣ ᱛᱮᱧ ᱫᱤᱥᱟᱹ ᱠᱮᱫᱟ ᱡᱮ ᱟᱞᱮᱥᱮᱫ ᱡᱚᱠᱷᱚᱱ ᱡᱚᱱᱰᱨᱟ ᱠᱚ ᱪᱟᱥᱟ ᱛᱚ ᱚᱱᱟ ᱫᱚ ᱛᱤᱠᱤ ᱠᱟᱛᱮᱫ ᱠᱚ ᱡᱚᱢᱟ ᱨᱟᱯᱟᱜ ᱠᱟᱛᱮ ᱠᱚ ᱡᱚᱢ ᱵᱟᱲᱟᱭ ᱜᱮᱭᱟ ᱟᱨ ᱚᱱᱟ ᱫᱚ ᱟᱛᱟ ᱠᱟᱛᱮᱫ ᱦᱚᱸ ᱠᱚ ᱡᱚᱢ ᱵᱟᱲᱟᱭ ᱜᱮᱭᱟ ᱥᱮ ᱥᱩᱛᱩ ᱠᱟᱛᱮ ᱦᱚᱸ ᱠᱚ ᱡᱚᱢ ᱵᱟᱲᱟᱭ ᱜᱮᱭᱟ ᱟᱪᱪᱷᱟ ᱟᱯᱮ ᱥᱮᱫ ᱚᱱᱛᱮ ᱟᱨ ᱪᱮᱫ ᱞᱮᱠᱟ ᱠᱟᱛᱮ ᱚᱱᱠᱟ ᱠᱚ ᱡᱚᱢ ᱵᱟᱲᱟᱭ ᱜᱮᱭᱟ ᱡᱚᱱᱰᱨᱟ ᱠᱚ
ᱟᱞᱮ ᱫᱚ ᱱᱚᱝᱠᱟ ᱨᱟᱯᱟᱜ ᱟᱨ ᱱᱚᱝᱠᱟ ᱤᱭᱟᱹ ᱡᱟᱦᱟᱸᱞᱮ ᱞᱮᱠᱟ ᱡᱚᱸᱰᱨᱟ ᱟᱛᱟ ᱵᱤᱱ ᱟᱸᱡᱚᱢ ᱵᱟᱲᱟ ᱟᱠᱟᱫ ᱜᱮᱭᱟ
ᱦᱮᱸ ᱟᱸᱡᱚᱢ ᱵᱟᱲᱟ ᱟᱠᱟᱫ ᱜᱮᱭᱟᱞᱤᱧ
ᱦᱳᱭ ᱚᱱᱠᱟ ᱟᱛᱟ ᱠᱟᱛᱮᱫ ᱟᱨ ᱨᱟᱯᱟᱜ ᱠᱟᱛᱮᱫ ᱜᱮ ᱟᱨ ᱱᱚᱝᱠᱟ ᱤᱛᱟᱹ ᱠᱚ ᱫᱚᱦᱚ ᱵᱟᱲᱟ ᱦᱩᱭ ᱦᱩᱭᱩᱜᱼᱟ ᱚᱱᱮ ᱚᱱᱠᱟ ᱠᱟᱛᱮᱜ ᱜᱮ ᱡᱚᱢᱟᱞᱮ ᱟᱞᱮ ᱫᱚ
ᱦᱮᱸ ᱚᱱᱠᱟ ᱠᱟᱱ ᱜᱮᱭᱟ ᱚᱱᱮ‌ᱠᱚ ᱢᱮᱱᱟ ᱡᱚᱱᱰᱨᱟ ᱫᱚ ᱡᱚᱢ ᱥᱟᱫ ᱞᱮᱠᱷᱟᱱ ᱡᱤᱱᱤᱥ ᱠᱟᱱᱟ ᱟᱫᱚ ᱟᱭᱢᱟ ᱟᱭᱢᱟ ᱥᱮ ᱪᱮᱫ ᱞᱮᱠᱟ ᱠᱟᱛᱮᱢ ᱢᱮᱱᱟ ᱚᱱᱠᱟ ᱠᱟᱛᱮᱢ ᱡᱚᱢ ᱫᱟᱲᱮᱭᱟᱜᱼᱟ ᱟᱪᱪᱷᱟ ᱱᱚᱣᱟ ᱜᱟᱞᱢᱟᱨᱟᱣ ᱜᱟᱞᱢᱟᱨᱟᱣ ᱟᱨᱦᱟᱧ ᱫᱤᱥᱟᱹ ᱠᱮᱫᱟ ᱡᱮ ᱟᱞᱮ ᱥᱮᱫ ᱫᱚ ᱡᱚᱸᱱᱰᱨᱟ ᱦᱚᱸ ᱫᱟᱠᱟ ᱠᱟᱛᱮ ᱠᱚ ᱡᱚᱢ ᱜᱮᱭᱟ ᱟᱹᱰᱤ ᱜᱮ ᱱᱟᱯᱟᱭ ᱵᱩᱡᱟᱹᱜᱼᱟ ᱟᱨ ᱚᱱᱠᱟ ᱠᱚ ᱞᱟᱹᱭᱟ ᱵᱚᱞᱮ ᱵᱚᱪᱷᱚᱨ ᱨᱮ ᱢᱤᱫ ᱫᱚᱢ ᱡᱚᱢ ᱫᱚ ᱞᱟᱹᱛᱤ ᱜᱮᱭᱟ ᱡᱚᱸᱰᱨᱟ ᱫᱟᱠᱟ ᱡᱚᱢ ᱫᱚ ᱟᱪᱷᱟ ᱟᱵᱮᱱ ᱡᱚᱸᱰᱨᱟ ᱵᱮᱱ ᱫᱟᱠᱟ ᱵᱮᱱ ᱡᱚᱢ ᱞᱟᱜᱟᱣ ᱠᱟᱜᱼᱟ ᱥᱮ ᱵᱟᱵᱮᱱ ᱡᱚᱢ ᱞᱮᱟᱜᱟᱣ ᱠᱟᱜᱼᱟ
ᱦᱳᱭ ᱦᱳᱭ ᱦᱳᱭ ᱟᱞᱮ ᱫᱚ ᱫᱟᱜᱢᱟᱲᱤ ᱜᱮᱭᱟᱞᱮ ᱱᱚᱝᱠᱟ ᱡᱚᱸᱰᱨᱟ ᱫᱟᱜ ᱢᱟᱹᱱᱰᱤ
ᱟᱪᱪᱷᱟ ᱟᱹᱰᱤ ᱱᱟᱯᱟᱭ ᱟᱛᱚ ᱱᱚᱣᱟ ᱟᱞᱮ ᱥᱮ ᱦᱚᱸ ᱦᱮᱸ ᱚᱱᱟᱜᱮ ᱦᱟᱜ ᱡᱚᱸᱰᱨᱟ ᱫᱟᱠᱟ ᱫᱚ ᱦᱟᱜ
ᱦᱳᱭ ᱦᱳᱭ ᱦᱳᱭ ᱦᱳᱭ ᱚᱱᱟᱜᱮ ᱟᱯᱮ ᱥᱮᱫ ᱫᱚ ᱜᱚᱝᱠᱮ ᱫᱟᱜ ᱢᱟᱲᱤ ᱜᱮᱭᱟ ᱠᱚ ᱥᱮ ᱵᱟᱝ ᱱᱚᱝᱠᱟ ᱡᱚᱸᱰᱨᱟ ᱫᱟᱠᱟ
ᱦᱮᱸ ᱫᱟᱜ ᱢᱟᱹᱰᱤ ᱜᱮᱭᱟ ᱠᱚ ᱥᱮ ᱟᱹᱰᱤ ᱢᱚᱸᱡᱽ ᱠᱚ ᱫᱟᱠᱟᱭᱟᱠᱚ ᱡᱚᱸᱰᱨᱟ ᱟᱨ ᱟᱹᱰᱤ ᱜᱮ ᱥᱤᱵᱤᱞ ᱵᱩᱡᱷᱟᱹᱜᱼᱟ ᱥᱮ ᱢᱮᱛᱟᱢ ᱟᱹᱰᱤ ᱜᱮ ᱱᱟᱯᱟᱭ ᱵᱩᱡᱷᱟᱹᱜᱼᱟ ᱡᱚᱠᱷᱚᱱᱮᱢ ᱡᱚᱢᱟ ᱛᱚᱠᱷᱚᱱ ᱟᱹᱰᱤ ᱱᱟᱯᱟᱭᱮᱢ ᱵᱩᱡᱷᱟᱹᱣᱟ ᱟᱨ ᱤᱱᱟᱹ ᱵᱟᱫ ᱠᱟᱛᱮᱫ ᱡᱚᱠᱷᱚᱱᱮᱢ ᱧᱮᱞᱟ ᱟᱞᱮᱥᱮᱫ ᱫᱚ ᱟᱹᱰᱤ ᱜᱟᱱ ᱜᱮ ᱱᱚᱜᱼᱚᱭ ᱤᱭᱟᱹ ᱦᱩᱭᱩᱜ ᱠᱟᱱᱟ ᱢᱮᱛᱟᱜ ᱢᱮ ᱱᱚᱣᱟ ᱡᱚᱱᱰᱨᱟ ᱡᱚᱠᱷᱚᱱᱮᱢ ᱫᱟᱠᱟᱭᱟᱢ ᱡᱚᱢᱟᱢ ᱟᱫᱚ ᱰᱷᱤᱝᱠᱤ ᱛᱮᱠᱚ ᱦᱩᱲᱩᱝᱟ ᱟᱫᱚ ᱰᱷᱤᱝᱠᱤ ᱵᱮᱱ ᱧᱮᱞ ᱵᱟᱲᱟ ᱠᱟᱜᱼᱟ ᱥᱮ ᱵᱟᱝ
ᱦᱳᱭ ᱦᱳᱭ ᱜᱚᱢᱠᱮ ᱟᱞᱮᱭᱟᱜ ᱢᱮᱱᱟᱜᱼᱟ ᱰᱷᱤᱮᱝᱠᱤ
ᱟᱪᱪᱷᱟ ᱦᱮᱸ ᱚᱱᱟ ᱨᱮᱠᱚ ᱵᱷᱚᱨᱟᱣ ᱮᱫ ᱠᱟᱱ ᱛᱟᱦᱮᱱᱟ ᱟᱨ ᱚᱱᱟ ᱛᱷᱚᱲᱟ ᱜᱟᱱ ᱠᱚ ᱦᱩᱲᱩᱝᱼᱟ ᱞᱮᱵᱮᱫ ᱠᱟᱛᱮᱫ ᱥᱮ ᱪᱮᱫ ᱞᱮᱠᱟ ᱛᱮᱠᱚ ᱦᱩᱲᱩᱝ ᱮᱫ ᱠᱟᱱ ᱛᱟᱦᱮᱱᱟ ᱛᱚ ᱚᱱᱟᱛᱮ ᱟᱹᱰᱤ ᱱᱟᱯᱟᱭ ᱚᱱᱟ ᱦᱩᱲᱩᱝᱚᱜᱼᱟ ᱟᱨ ᱤᱱᱟᱹ ᱵᱟᱫ ᱫᱚ ᱚᱱᱟ ᱡᱚᱸᱰᱨᱟ ᱫᱚᱠᱚ ᱫᱟᱠᱟᱭᱮᱫ ᱠᱟᱱ ᱛᱟᱦᱮᱱᱟ ᱟᱫᱚ ᱚᱱᱮ ᱚᱱᱠᱟ ᱠᱟᱛᱮᱫ ᱟᱹᱰᱤ ᱱᱟᱯᱟᱭ ᱵᱩᱡᱷᱟᱹᱜᱼᱟ
ᱟᱨ ᱱᱚᱝᱠᱟ ᱞᱩᱵᱩᱜ ᱠᱚᱦᱚᱸ ᱚᱱᱠᱟ ᱥᱤᱯᱤ ᱠᱟᱛᱮ ᱡᱚᱢ ᱜᱟᱱᱚᱜᱟ ᱡᱚᱱᱰᱨᱟ ᱞᱵᱩᱜ ᱞᱩᱵᱩᱜ ᱠᱟᱛᱮᱫ ᱟᱨᱠᱤ ᱰᱷᱤᱝᱠᱤ ᱨᱮ ᱞᱟᱹᱦᱩᱫ ᱠᱟᱛᱮᱫ ᱡᱟᱦᱟᱸ ᱚᱱᱟ ᱞᱩᱵᱩᱜ ᱚᱰᱩᱠᱚᱜ-ᱟ ᱦᱳᱭ ᱚᱱᱟ ᱚᱝᱠᱟ ᱢᱟᱱᱮ ᱪᱷᱟᱹᱛᱩ ᱞᱮᱠᱟ ᱚᱱᱠᱟ ᱠᱟᱛᱮ ᱦᱚᱸ ᱟᱞᱮ ᱫᱚᱞᱮ ᱡᱚᱢ ᱜᱮᱭᱟ
ᱚᱱᱟ ᱦᱚᱸ ᱟᱹᱰᱤ ᱜᱮ ᱱᱟᱯᱟᱭ ᱵᱩᱡᱷᱟᱹᱜᱼᱟ ᱟᱨ ᱡᱚᱢ ᱨᱮ ᱦᱚᱸ ᱟᱹᱰᱤ ᱢᱚᱸᱡᱽ ᱵᱩᱡᱷᱟᱹᱜᱼᱟ ᱟᱨ ᱤᱱᱟᱹ ᱵᱟᱛ ᱠᱟᱛᱮ ᱧᱮᱞᱟ ᱟᱞᱮ ᱥᱮᱜ ᱦᱚᱸ ᱟᱹᱰᱤ ᱜᱟᱱ ᱪᱟᱥᱵᱟᱥ ᱦᱩᱭᱩᱜᱼᱟ ᱢᱮᱛᱟᱜ ᱢᱮ ᱱᱚᱣᱟ ᱤᱱᱟᱹ ᱦᱮᱸ
ᱱᱚᱝᱠᱟ ᱤᱭᱟᱹ ᱵᱟᱲᱟ ᱞᱮᱱᱠᱷᱟᱱ ᱥᱤᱛᱩᱝ ᱛᱮ ᱱᱚᱝᱠᱟ ᱡᱷᱚᱞᱟ ᱵᱟᱲᱟ ᱞᱮᱱᱠᱷᱟᱱ ᱚᱱᱟ ᱫᱟᱜ ᱥᱟᱛᱮᱜ ᱜᱷᱮᱣᱞᱟ ᱠᱟᱛᱮ ᱧᱩ ᱞᱮᱠᱷᱟᱱ ᱞᱟᱹᱭᱟᱠᱚ ᱱᱚᱝᱠᱟ ᱵᱮᱥᱚᱜᱼᱟ ᱟᱨᱠᱤ
ᱦᱮᱸ ᱚᱱᱠᱟ ᱠᱚ ᱞᱟᱹᱭ ᱵᱟᱲᱟᱭ ᱜᱮᱭᱟ ᱱᱚᱜᱚᱭ ᱟᱭᱢᱟ ᱜᱟᱱ ᱦᱚᱲᱟᱜ ᱠᱟᱛᱷᱟ ᱟᱭᱢᱟ ᱜᱟᱱ ᱠᱚ ᱞᱟᱹᱭ ᱵᱟᱲᱟᱭᱟ ᱟᱫᱚ ᱟᱞᱮ ᱥᱮᱫ ᱦᱚᱸ ᱡᱚᱠᱷᱚᱱ ᱧᱮᱞᱟ ᱟᱹᱰᱤ ᱜᱟᱱ ᱜᱮ ᱪᱟᱥᱵᱟᱥ ᱥᱮ ᱤᱱᱟᱹ ᱵᱟᱫ ᱠᱟᱛᱮᱜ ᱟᱞᱮ ᱥᱮᱫ ᱫᱚ ᱱᱚᱜᱼᱚᱭ ᱢᱮᱛᱟᱜ ᱢᱮ ᱱᱚᱣᱟ ᱠᱟᱨᱞᱟ ᱠᱚ ᱥᱮ ᱢᱟᱞᱦᱟᱱ ᱠᱚ ᱥᱮ ᱵᱷᱤᱱᱰᱤ ᱠᱩ ᱟᱨ ᱥᱮ ᱱᱚᱣᱟ ᱠᱩ ᱟᱹᱰᱤ ᱜᱟᱱᱞᱮ ᱪᱟᱥ ᱵᱟᱲᱟᱭ ᱜᱮᱭᱟ ᱟᱪᱪᱷᱟ ᱟᱯᱮ ᱥᱮ ᱱᱚᱣᱟ ᱯᱩᱨᱟᱹᱭ ᱠᱟᱨᱞᱟ ᱵᱷᱤᱱᱰᱤ ᱢᱟᱞᱦᱟᱱ ᱱᱚᱣᱟ ᱠᱚᱯᱮ ᱪᱟᱥ ᱵᱟᱲᱟᱭᱟ ᱜᱮᱭᱟ ᱥᱮᱵᱟᱯᱮ ᱪᱟᱥ ᱵᱟᱲᱟᱭᱟ?
ᱦᱳᱭ ᱦᱳᱭ ᱪᱟᱥ ᱵᱟᱲᱟᱭ ᱜᱮᱭᱟᱞᱮ ᱟᱨ ᱱᱚᱜᱼᱚᱭ ᱠᱤᱪᱷᱩ ᱫᱤᱱ ᱢᱟᱲᱟᱝ ᱜᱮ ᱚᱱᱟ ᱯᱩᱨᱟᱹᱭ ᱠᱚ ᱤᱭᱟᱹᱭ ᱚᱱᱟ ᱵᱟᱹᱲᱤᱡᱮ ᱜᱤᱲᱤ ᱭᱮᱱᱟ ᱨᱚᱦᱚᱭ ᱞᱮᱱ ᱜᱮᱭᱟᱞᱮ ᱟᱠᱟᱡ ᱠᱤᱪᱷᱩ ᱜᱟᱱ ᱫᱚ ᱟᱠᱷᱨᱤᱧ ᱵᱟᱲᱟ ᱦᱩᱭᱮᱱ ᱜᱮᱭᱟᱹ ᱡᱚᱛᱚ ᱫᱚ ᱦᱟᱸᱜ ᱵᱟᱞᱮ ᱟᱠᱷᱨᱤᱧ ᱫᱟᱲᱮᱭᱟᱫᱟ ᱟᱨ ᱚᱲᱟᱜ ᱦᱚᱲ ᱨᱮᱦᱚᱸ ᱛᱤᱱᱟᱹᱜ ᱵᱮᱱ ᱡᱚᱢᱟ ᱚᱱᱟ ᱡᱟᱹᱥᱛᱤ ᱧᱚᱜ ᱟᱨᱠᱤ ᱞᱮ ᱪᱟᱥ ᱞᱮᱼᱟ
ᱟᱹᱰᱤ ᱱᱟᱯᱟᱭ ᱟᱫᱚ ᱱᱚᱜᱚᱭ ᱟᱞᱮᱥᱮᱫ ᱡᱚᱠᱷᱚᱱᱮᱢ ᱧᱮᱞᱞᱟ ᱟᱞᱮᱥᱮᱫ ᱫᱚ ᱱᱚᱜᱼᱚᱭ ᱯᱩᱨᱟᱹᱭ ᱠᱚᱦᱚᱧ ᱧᱮᱞ ᱟᱠᱟᱫᱟ ᱟᱹᱰᱤ ᱡᱟᱹᱥᱛᱤ ᱥᱟᱹᱲᱤᱢ ᱨᱮᱠᱚ ᱨᱟᱠᱟᱵ ᱵᱟᱲᱟᱠᱟᱜᱼᱟ ᱥᱮ ᱚᱱᱟ ᱦᱚᱛᱚᱫ ᱠᱚᱦᱚᱸ ᱠᱚᱸᱰᱷᱟ ᱠᱚᱦᱚᱸ ᱚᱱᱟ ᱫᱚ ᱡᱷᱟᱴᱟ ᱠᱟᱛᱮᱫ ᱚᱱᱟ ᱥᱟᱹᱲᱤᱢ ᱠᱚ ᱨᱟᱠᱟᱵ ᱠᱟᱜᱼᱟ ᱥᱟᱹᱲᱤᱢ ᱨᱮ ᱢᱮᱛᱟᱜ ᱢᱮ ᱟᱹᱰᱤ ᱜᱟᱱ ᱜᱮ ᱪᱟᱥᱵᱟᱥ ᱦᱩᱭᱩᱜᱼᱟ ᱚᱱᱟ ᱢᱮᱛᱟᱜ ᱯᱟᱠᱟ ᱚᱲᱟᱜ ᱨᱮ ᱥᱟᱹᱲᱤᱢ ᱫᱚ ᱵᱟᱝ ᱡᱚᱠᱷᱚᱱ ᱚᱱᱟ ᱴᱟᱹᱞᱤ ᱚᱲᱟᱜ ᱨᱮ ᱥᱟᱹᱲᱤᱢ ᱛᱟᱦᱮᱱᱟ ᱛᱚ ᱚᱸᱰᱮ ᱚᱱᱟ ᱢᱟᱞᱦᱟᱱ ᱠᱚ ᱨᱟᱠᱟᱵ ᱨᱟᱠᱟᱵᱟ ᱢᱟᱞᱦᱟᱱ ᱫᱚ ᱮ ᱠᱚ ᱨᱟᱠᱟᱵ ᱜᱮᱭᱟᱧ ᱧᱮᱞ ᱠᱟᱜᱼᱟ ᱢᱤᱫ ᱵᱟᱨ ᱚᱲᱟᱜ ᱨᱮ ᱥᱮ ᱚᱱᱟ ᱦᱚᱛᱚᱫ ᱠᱚᱸᱰᱟ ᱠᱚ ᱥᱮ ᱚᱱᱟ ᱯᱩᱨᱟᱹᱭ ᱠᱚᱦᱚᱸ ᱟᱹᱰᱤ ᱜᱟᱱ ᱠᱚ ᱨᱟᱠᱟᱵ ᱵᱟᱲᱟᱭᱟᱜᱼᱟ ᱟᱯᱮ ᱥᱮᱱ ᱚᱱᱛᱮ ᱦᱚᱸᱠᱚ ᱨᱟᱠᱟᱵ ᱵᱟᱲᱟᱭ ᱜᱮᱭᱟ ᱯᱮᱰ ᱠᱚᱸᱰᱷᱟᱟ ᱠᱚ ᱦᱚᱛᱚᱜ ᱠᱚ ᱥᱮ ᱯᱩᱨᱟᱹᱭ ᱠᱚ?
ᱦᱳᱭ ᱦᱳᱭ ᱦᱮᱸ ᱚᱱᱟ ᱠᱚᱫᱚ ᱡᱚᱛᱚ ᱥᱟᱱᱟᱢᱟᱜ ᱜᱮ ᱟᱫᱚ ᱚᱱᱠᱟ ᱡᱟᱹᱥᱛᱤ ᱧᱚᱜ ᱫᱚ ᱵᱟᱝᱟ ᱟᱨᱠᱤ
ᱦᱮᱸ
ᱱᱚᱝᱠᱟ ᱚᱲᱟᱜ ᱠᱚᱨᱮ ᱡᱚᱢ ᱵᱟᱲᱟ ᱞᱟᱹᱜᱤᱫ ᱜᱮ ᱦᱩᱸ
ᱠᱟᱱ ᱜᱮᱭᱟ ᱱᱚᱜᱼᱚᱭ ᱟᱞᱮᱥᱮᱫ ᱦᱚᱸᱜ ᱱᱚᱭ ᱚᱲᱟᱜ ᱠᱚᱨᱮ ᱡᱚᱢ ᱞᱟᱹᱜᱤᱫ ᱜᱮ ᱚᱱᱟ ᱯᱩᱨᱟᱹᱭ ᱥᱮ ᱢᱟᱞᱦᱟᱱ ᱠᱚ ᱥᱮ ᱦᱚᱛᱚᱫ ᱠᱚᱸᱰᱷᱟ ᱠᱚᱠᱚ ᱪᱟᱥ ᱵᱟᱲᱟᱭ ᱜᱮᱭᱟ ᱟᱫᱚ ᱚᱱᱮᱧ ᱚᱱᱠᱟᱧ ᱵᱟᱰᱟᱭ ᱵᱚᱞᱮ ᱠᱚᱸᱰᱦᱷᱟ ᱡᱚᱠᱷᱚᱱ ᱦᱩᱭᱱᱟ ᱛᱚ ᱟᱹᱰᱤ ᱜᱟᱱ ᱜᱮ ᱡᱚᱜᱼᱟ ᱚᱱᱟ ᱫᱚ ᱵᱟᱝᱜᱮᱢ ᱥᱟᱢᱵᱲᱟᱜᱣᱟ ᱚᱱᱟ ᱫᱚ ᱟᱹᱰᱤ ᱞᱟᱹᱴᱩ ᱞᱟᱹᱴᱩ ᱥᱮ ᱟᱹᱰᱤ ᱜᱟᱱ ᱡᱚᱜ ᱟ ᱜᱳᱴᱟ ᱵᱮᱲᱟᱭ ᱛᱚ ᱟᱨ ᱛᱤᱱᱟᱹᱜ ᱮᱢ ᱡᱚᱢᱟ ᱩᱱᱟᱹᱜ ᱞᱟᱹᱴᱩ ᱠᱚᱸᱰᱷᱟ ᱫᱚ ᱟᱫᱚ ᱚᱱᱟᱛᱮ ᱚᱱᱟ ᱠᱚᱸᱰᱷᱟ ᱫᱚ ᱮᱠᱟᱞ ᱠᱚ ᱟᱠᱷᱨᱤᱧ ᱫᱟᱲᱮᱭᱟᱜ ᱜᱮᱭᱟᱢ ᱡᱟᱦᱟᱸᱱ ᱫᱚ ᱵᱟᱝ ᱛᱤᱱᱟᱹᱜ ᱠᱟᱛᱮᱢ ᱟᱹᱠᱷᱨᱤᱧᱟ ᱟᱫᱚ ᱦᱮᱸᱻ ᱦᱮᱸ ᱦᱟᱴ ᱠᱚᱨᱮ ᱟᱨ ᱢᱟᱞᱦᱟᱱ ᱠᱚᱨᱮ ᱡᱷᱟᱴᱟ ᱵᱟᱲᱟ ᱠᱟᱛᱮᱫ ᱜᱤ ᱪᱟᱥ ᱢᱮ ᱟᱹᱰᱤ ᱜᱟᱱ ᱱᱟᱯᱟᱭ ᱦᱳᱭᱳᱜᱼᱟ ᱚᱱᱟ ᱫᱚ ᱟᱨ ᱢᱟᱞᱦᱟ ᱦᱚᱸ ᱡᱚᱠᱷᱚᱱ ᱦᱩᱭᱩᱜᱼᱟ ᱛᱚ ᱟᱹᱰᱤᱜᱟᱱ ᱞᱟᱴᱷᱮ ᱞᱟᱴᱷᱮ ᱡᱚᱜᱼᱟ ᱮᱠᱟᱞ ᱢᱤᱫᱴᱷᱮᱱ ᱜᱮ ᱟᱹᱰᱤ ᱜᱟᱱ ᱦᱤᱡᱩᱜᱼᱟ ᱢᱤᱫ ᱟᱹᱛᱩ ᱢᱟ ᱦᱩᱭᱩᱜ ᱛᱟᱢ ᱢᱤᱫᱴᱷᱮᱡ ᱜᱮ ᱛᱩᱸᱨᱟᱛ ᱟᱫᱚ ᱚᱱᱟ ᱠᱚᱦᱚᱸ ᱟᱹᱰᱤ ᱱᱟᱯᱟᱭ ᱡᱚᱠᱷᱚᱱ ᱪᱟᱥᱼᱵᱟᱥ ᱦᱩᱭᱩᱜ ᱠᱟᱱ ᱛᱟᱦᱮᱱ ᱛᱮ ᱡᱮ ᱟᱹᱰᱤ ᱱᱟᱯᱟᱭ ᱜᱮ ᱚᱱᱟ ᱦᱚᱸ ᱟᱫᱚ ᱪᱮᱫ ᱠᱚ ᱢᱮᱱᱟ ᱱᱚᱜᱚᱭ ᱵᱟᱹᱭ ᱵᱟᱹᱭᱛᱮ ᱥᱚᱢᱚᱭ ᱦᱚᱸ ᱢᱩᱪᱟᱹᱫ ᱥᱮᱫ ᱪᱟᱞᱟᱜ ᱠᱟᱱ ᱛᱟᱞᱟᱝᱟ ᱟᱫᱚ ᱢᱟ ᱢᱩᱪᱟᱹᱫ ᱨᱮ ᱢᱤᱫ ᱵᱟᱨ ᱠᱟᱛᱷᱟ ᱢᱮᱱᱟᱜ ᱠᱷᱟᱱ ᱨᱚᱲ ᱛᱮᱞᱟᱝ ᱢᱮ ᱟᱨ ᱠᱷᱟᱱᱡ ᱱᱚᱝᱠᱟᱜ ᱟᱨᱚ ᱱᱟᱣᱟ ᱥᱟᱛᱟᱢ ᱨᱮᱞᱟᱝ ᱜᱟᱞᱢᱟᱨᱟᱣᱟ ᱱᱚᱣᱟ ᱟᱫᱚᱢ ᱠᱚᱞ ᱠᱟᱛᱮ
ᱦᱮᱸ ᱮᱠᱫᱚᱢ
ᱦᱮᱸ ᱢᱟ ᱴᱷᱤᱠ ᱜᱮᱭᱟ ᱛᱚᱵᱮ ᱡᱚᱦᱟᱨ ᱜᱮ ᱟᱨᱦᱚᱸ ᱱᱚᱝᱠᱟ ᱜᱮᱞᱟᱝ ᱜᱟᱞᱢᱟᱨᱟᱣᱟ ᱚᱱᱟ ᱥᱟᱛᱟᱢ ᱨᱮ ᱥᱮ ᱪᱮᱫ ᱮᱢ ᱢᱮᱱᱫᱟᱹ
ᱦᱳᱭᱼᱦᱳᱭ
ᱦᱮᱸ ᱢᱟ ᱴᱷᱤᱠ ᱜᱮᱭᱟ ᱛᱚᱵᱮ ᱱᱚᱜᱼᱚᱭ ᱥᱚᱢᱚᱭ ᱢᱩᱪᱮᱫ ᱮᱱ ᱛᱟᱞᱟᱝᱼᱟ ᱟᱨ